ᱦᱮᱞᱳ᱾
ᱦᱮᱸ ᱡᱚᱦᱟᱨ ᱜᱤ᱾
ᱦᱮᱸ ᱡᱚᱦᱟᱨ ᱜᱤ᱾
ᱚ ᱟᱪᱪᱷᱟ ᱪᱮᱫ ᱠᱚᱯᱮ ᱪᱤᱠᱟᱹᱭᱫᱟ ᱱᱤᱭᱟᱹᱠᱲᱤᱡ ᱫᱚ?
ᱱᱤᱛᱳᱜ ᱢᱟᱞᱮ ᱫᱩᱲᱩᱵ ᱠᱟᱱ᱾
ᱫᱩᱲᱩᱵ ᱠᱟᱱᱟ ᱯᱮ ᱵᱟᱝ ᱛᱟᱦᱚᱞᱮ ᱚᱱᱛᱮ ᱦᱚᱭ-ᱦᱤᱸᱥᱤᱫ ᱠᱚ ᱚᱠᱟ ᱞᱮᱠᱟ ᱱᱤᱭᱟᱹ ᱜᱷᱟᱹᱲᱤᱡ?
ᱱᱤᱛᱚᱜ ᱢᱟ ᱟᱯᱟᱛᱚᱛᱚ ᱢᱚᱸᱡᱽᱜᱤ, ᱵᱟᱭ ᱵᱟᱭ ᱫᱟᱜ ᱫᱟ᱾ ᱢᱟᱱᱮ ᱯᱚᱨᱤᱵᱮᱥ ᱱᱤᱛᱚᱜ ᱢᱚᱸᱡ ᱜᱮᱭᱟ᱾
ᱟᱪᱪᱷᱟ ᱟᱪᱪᱷᱟ, ᱢᱟᱱᱮ ᱟᱯᱮ ᱚᱱᱛᱮ ᱛᱟᱦᱚᱞᱮ ᱦᱩᱲᱩ ᱨᱚᱦᱚᱭ ᱠᱚᱫᱚ ᱛᱤᱱᱟᱹᱜ ᱥᱟᱺᱜᱤᱧ ᱢᱟᱲᱟᱝᱼᱟᱠᱟᱱᱟ ᱥᱮ ᱟᱹᱣᱨᱤ?
ᱚ ᱦᱩᱲᱩ ᱦᱩᱲᱩ ᱢᱟ ᱟᱞᱮᱥᱮᱜ ᱵᱟᱝ ᱟᱞᱮ ᱫᱤᱥᱚᱢ ᱫᱚ ᱦᱩᱲᱩ ᱫᱚ ᱵᱟᱞᱮ ᱨᱚᱦᱚᱭ᱾
ᱪᱮᱫ ᱯᱮ ᱨᱚᱦᱚᱭᱟ ᱛᱟᱦᱚᱞᱮ?
ᱪᱟ᱾
ᱚ ᱟᱪᱪᱷᱟ ᱟᱪᱪᱷᱟ ᱟᱪᱪᱷᱟ ᱪᱟ ᱠᱚᱯᱮ ᱨᱚᱭ ᱵᱟᱝ ᱟᱪᱪᱷᱟ ᱟᱪᱪᱷᱟ᱾ ᱟᱹᱰᱤ ᱱᱟᱯᱟᱭ ᱠᱟᱛᱷᱟ ᱱᱚᱜᱼᱚᱭ ᱡᱮ ᱟᱹᱰᱤ ᱥᱟᱹᱜᱤᱧ ᱨᱮᱱ ᱦᱚᱲ ᱥᱟᱶ ᱨᱚᱯᱚᱲ ᱦᱩᱭᱩᱜ ᱠᱟᱱᱟ᱾ ᱛᱟᱦᱞᱮ ᱟᱥᱟᱢ ᱫᱤᱥᱚᱢ ᱵᱟᱝ? ᱦᱮᱞᱳ᱾ ᱦᱮᱞᱳ ᱟᱸᱡᱚᱢᱚᱜ ᱠᱟᱱᱟ ᱨᱚᱲ? ᱦᱮᱞᱳ᱾ ᱦᱮᱞᱳ᱾ ᱨᱚᱲ ᱟᱸᱡᱚᱢᱚᱜ ᱠᱟᱱᱟ? ᱦᱮᱞᱳ ᱾ ᱦᱮᱞᱳ ᱾ ᱨᱚᱲ ᱟᱸᱡᱚᱢᱚᱜ ᱠᱟᱱᱟ?